ᱦᱮᱸ ᱱᱟᱯᱟᱭ ᱛᱮ ᱟᱡᱚᱢᱚᱜ ᱠᱟᱱᱟ ᱛᱚ ᱟᱫᱚ ᱜᱚᱢᱠᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱟᱨ - ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱟᱸ
ᱜᱚᱢᱠᱮ ᱛᱟᱦᱚᱞᱮ ᱟᱢ ᱜᱮ ᱚᱠᱟ ᱞᱮᱠᱟ
ᱦᱮᱸ ᱜᱚᱢᱠᱮ ᱤᱧ ᱦᱚᱸ ᱱᱟᱯᱟᱭ ᱜᱮ ᱢᱤᱱᱟᱹᱧᱟ ᱮᱠᱷᱚᱱ ᱫᱚ ᱟᱨ ᱚᱲᱟᱜ ᱚᱲᱟᱜ ᱠᱚᱨᱮ ᱦᱚᱸ ᱱᱟᱯᱟᱭ ᱜᱮ
ᱟᱫᱚ ᱜᱚᱢᱠᱮ ᱤᱧ ᱠᱩᱠᱞᱤ ᱫᱚᱧ ᱫᱚᱦᱚ ᱞᱮ ᱛᱟᱞᱟᱝ ᱜᱮ ᱟᱨ ᱠᱩᱠᱞᱤ ᱫᱚ ᱦᱩᱭᱳᱜ ᱠᱟᱱᱟ ᱫᱟᱜ ᱡᱟᱹᱯᱩᱫ ᱫᱚ ᱪᱮᱫ ᱞᱮᱠᱟ ᱚᱱᱛᱮ ᱟᱯᱮ ᱥᱮᱫ ᱟᱨ ᱤᱱᱟᱹ ᱛᱟᱭᱚᱢ ᱪᱟᱥ ᱠᱟᱹᱢᱤ ᱠᱚ ᱛᱤᱱᱟᱹᱜ ᱴᱟᱜ ᱯᱮ ᱞᱟᱦᱟ ᱤᱫᱤᱭᱮᱫᱟ
ᱚ ᱦᱮᱸ ᱜᱚᱢᱠᱮ ᱟᱫᱚ ᱫᱟᱜ ᱡᱟᱹᱯᱩᱜ ᱢᱟ ᱜᱚᱢᱠᱮ ᱢᱟᱱᱮ ᱠᱤᱪᱷᱩ ᱫᱤᱱ ᱞᱟᱦᱟ ᱛᱮᱫᱚ ᱜᱚᱢᱠᱮ ᱫᱟᱜ ᱜᱮ ᱵᱟᱭ ᱫᱟᱜ ᱟᱠᱟᱫᱟ ᱟᱫᱚ ᱠᱤ ᱠᱤᱪᱷᱩ ᱫᱤᱱ ᱢᱟᱲᱟᱝ ᱠᱷᱚᱱ ᱫᱟᱜ ᱮ ᱟᱨᱟᱢᱵᱚ ᱟᱠᱟᱫᱟ ᱟᱫᱚ ᱜᱚᱢᱠᱮ ᱚᱱᱟ ᱠᱤᱪᱷᱩ ᱫᱚ ᱪᱮᱫ ᱞᱤᱧ ᱞᱟᱹᱭᱟ ᱢᱟᱱᱮ ᱫᱟᱜ ᱫᱚᱭ ᱫᱟᱜ ᱮᱫᱟ ᱟᱫᱚ ᱩᱱᱠᱩ ᱢᱮᱨᱚᱢ ᱵᱷᱤᱲᱤ ᱵᱷᱤᱲᱠᱟᱹᱣ ᱞᱮᱠᱟᱭ ᱫᱟᱜ ᱮᱫᱟ ᱦᱳᱭ
ᱟᱪᱪᱷᱟ
ᱦᱮᱸ ᱛᱟᱦᱚᱞᱮ ᱚᱝᱠᱟ ᱡᱩᱛ ᱥᱟᱸᱦᱤᱡ ᱫᱚ ᱵᱟᱭ ᱫᱟᱜ ᱮᱫᱟ ᱪᱟᱨᱟ ᱠᱚᱢᱟ ᱞᱮᱜᱮᱡ ᱞᱮᱜᱮᱡ ᱦᱟᱨᱟᱜ ᱠᱟᱱᱟ ᱦᱮᱸ ᱵᱟᱹᱭᱦᱟᱹᱲ ᱪᱷᱟᱲᱟ ᱫᱚ ᱜᱚᱝᱠᱮ ᱟᱞᱮ ᱥᱮᱫ ᱫᱚ ᱨᱚᱦᱚᱭ ᱜᱟᱱ ᱠᱟᱱᱟ
ᱟᱪᱪᱷᱟ
ᱦᱮᱸ ᱛᱟᱦᱞᱮ ᱚᱱᱠᱟ ᱜᱮ ᱟᱫᱚ ᱱᱟᱦᱮᱞ ᱠᱚ ᱜᱚᱢᱠᱮ ᱥᱤ ᱦᱩᱭᱩᱜ ᱠᱟᱱᱟ ᱦᱮᱸ ᱟᱫᱚ ᱯᱟᱲᱟᱜ ᱠᱟᱛᱮᱫ ᱫᱚᱦᱚ ᱦᱩᱭᱩᱜ ᱠᱟᱱᱟ ᱜᱚᱢᱠᱮ ᱛᱟᱨᱯᱚᱨᱮ ᱡᱟᱦᱟᱸ ᱜᱷᱟᱸᱥ ᱟᱠᱟᱱᱟ
ᱩᱸ
ᱛᱟᱦᱚᱞᱮ ᱚᱱᱟᱜᱮ ᱠᱟᱹᱴᱤᱡ ᱞᱟᱦᱟ ᱛᱮ ᱵᱟᱹᱵᱤᱱ ᱥᱤ ᱠᱟᱜ ᱠᱷᱟᱱ ᱦᱮᱸ
ᱜᱚᱝᱠᱮ ᱟᱵᱚ ᱦᱮᱛᱟᱨ ᱫᱚ ᱵᱟᱹᱭ ᱵᱟᱹᱭ ᱛᱮ ᱪᱮᱫ ᱤᱧ ᱞᱟᱹᱭᱟ ᱠᱷᱟᱹᱞᱤ ᱤᱫᱤᱭᱮ ᱱᱟᱵᱚᱱ ᱛᱚ ᱵᱟᱝ ᱠᱷᱟᱱ ᱥᱮᱫᱟᱭ ᱦᱟᱯᱲᱟᱢ ᱠᱚᱣᱟᱜ ᱠᱟᱢᱤ ᱠᱟᱥᱱᱤ ᱞᱮᱠᱟ ᱛᱮ ᱛᱮ ᱡᱩᱫᱤ ᱟᱵᱚ ᱵᱚᱱ ᱠᱟᱹᱢᱤ ᱠᱮᱭᱟ ᱦᱚᱭ ᱛᱳ ᱠᱷᱮᱛ ᱵᱟᱹᱫᱽ ᱨᱮ ᱚᱱᱠᱟ ᱜᱷᱟᱥ ᱠᱚᱫᱚ ᱥᱮ ᱛᱟᱥᱟᱫ ᱠᱚᱫᱚ ᱵᱟᱝ ᱛᱟᱦᱮᱸ ᱠᱚᱜ ᱛᱟᱵᱚᱱᱟ ᱩᱱᱠᱩ ᱫᱚ ᱢᱟᱲᱟᱝ ᱨᱮ ᱧᱮᱞ ᱠᱟᱜ ᱜᱮᱭᱟᱵᱚᱱ ᱯᱟᱲᱟᱜ ᱫᱚᱦᱚ ᱠᱟᱜ ᱛᱟᱦᱮᱸᱫ, ᱟᱫᱚ ᱚᱱᱟ ᱯᱟᱲᱟᱜ ᱫᱚᱦᱚ ᱨᱮ ᱧᱮᱞᱚᱜᱚᱜ ᱠᱟᱱᱟ ᱵᱟᱝᱢᱟ
ᱦᱩᱸ
ᱡᱷᱚᱛᱚ ᱦᱟᱥᱟ ᱛᱚ ᱟᱹᱰᱤ ᱢᱚᱡᱽ ᱜᱮ ᱦᱚᱭᱚᱝ ᱚᱜᱼᱟ᱾
ᱦᱩᱸ ᱦᱩᱸ ᱦᱩᱸ ᱦᱩᱸ᱾
ᱟᱨ ᱤᱱᱟᱹ ᱛᱟᱭᱚᱢ ᱦᱩᱭᱩᱜ ᱠᱟᱱᱟ ᱦᱚᱭᱚᱝ ᱞᱮᱱᱠᱷᱟᱱ ᱫᱚ ᱫᱟᱜ ᱯᱩᱨᱟ ᱜᱮ ᱴᱟᱱᱚᱜᱼᱟ ᱡᱟᱦᱟᱸ ᱫᱚ ᱦᱩᱭᱩᱜ ᱠᱟᱱᱟ ᱨᱚᱦᱚᱲ ᱯᱷᱟᱲᱻ ᱯᱷᱟᱲ ᱯᱷᱤᱨ ᱯᱷᱤᱨᱟᱹᱜ
ᱦᱮᱸ ᱦᱮᱸ ᱦᱮᱸ ᱦᱮᱸ
ᱤᱱᱟᱹ ᱛᱟᱭᱚᱢ ᱜᱷᱟᱥ ᱠᱚ ᱡᱟᱦᱟᱸ ᱛᱟᱦᱮᱱᱟ ᱜᱷᱟᱥ ᱠᱚᱫᱚ ᱡᱷᱚᱛᱚ ᱜᱮ ᱨᱚᱝ ᱪᱟᱵᱟᱜᱼᱟ
ᱨᱚᱝᱜᱚᱜᱼᱟ ᱦᱮᱸᱮᱸ
ᱟᱫᱚ ᱤᱱᱠᱟ ᱞᱮᱠᱟᱨᱮ ᱦᱮᱸ ᱤᱱᱠᱟᱹ ᱞᱮᱠᱟ ᱨᱮ ᱧᱮᱞᱚᱜᱚᱜ ᱠᱟᱱᱟ ᱚᱱᱟ ᱫᱚ ᱵᱟᱨᱭᱟᱭ ᱠᱟᱹᱢᱤᱭᱟ ᱢᱤᱫᱴᱟᱝ ᱫᱚ ᱦᱟᱥᱟ ᱦᱚᱸ ᱦᱚᱭᱚᱝ ᱮᱱᱟ ᱟᱨ ᱤᱱᱟᱹ ᱛᱟᱭᱚᱢ ᱫᱚᱥᱨᱟ ᱜᱷᱟᱥ ᱦᱚᱸ ᱜᱩᱡᱩᱜ ᱛᱟᱵᱚᱱᱟ
ᱦᱩᱸ ᱦᱩᱸ ᱦᱩᱸ
ᱚᱱᱟ ᱞᱮᱠᱟᱨᱮ ᱟᱵᱚ ᱵᱚᱱ ᱧᱮᱞ ᱠᱟᱫᱟ ᱡᱮ ᱱᱮᱜ ᱱᱮᱛᱟᱨ ᱫᱚ ᱱᱤᱨᱚᱱᱫᱚᱱ ᱫᱷᱚᱨᱚᱱ ᱵᱟᱱᱟᱨ ᱨᱮᱜᱮ ᱵᱚᱱ ᱨᱚᱦᱚᱭ ᱫᱟᱵᱚᱱ ᱥᱮ ᱪᱟᱥ ᱠᱟᱹᱢᱤ ᱞᱮᱛᱟᱲ ᱜᱮ ᱦᱮᱱᱟᱻᱟ ᱟᱨᱮ ᱵᱟᱵᱟ ᱚᱵ ᱟᱵᱚᱣᱟᱜ ᱠᱟᱛᱷᱟ ᱨᱮ ᱵᱟᱚᱠᱚ ᱞᱟᱹᱭᱟ ᱡᱮ ᱢᱟᱹᱱᱢᱤᱭᱟᱜ ᱡᱟᱦᱟᱸ ᱞᱮᱠᱟ ᱞᱟᱸᱜᱟ ᱦᱮᱱᱟᱜᱼᱟ ᱦᱟᱥᱟ ᱥᱟ ᱦᱚᱸ ᱚᱱᱠᱟ ᱞᱟᱸᱜᱟ ᱫᱚ ᱦᱮᱱᱟᱜ ᱛᱟᱭ ᱜᱮᱭᱟ ᱴᱷᱤᱠ ᱥᱮ ᱵᱟᱝ
ᱦᱮᱸ ᱦᱮᱸ ᱯᱟᱹ ᱟᱫᱚ ᱜᱚᱜ ᱦᱮᱸ ᱞᱟᱹᱭ ᱵᱤᱱ ᱦᱮᱸ ᱵᱚᱞᱮ ᱟᱫᱚ ᱜᱚᱝᱠᱮ ᱢᱟᱱᱮ ᱡᱮᱢᱚᱱ ᱚᱱᱟ ᱡᱟᱦᱟᱸ ᱵᱤᱱ ᱞᱟᱭ ᱠᱟᱫᱟ ᱟᱰᱤ ᱱᱟᱯᱟᱭ ᱠᱷᱟᱛᱷᱟ ᱵᱤᱱ ᱞᱟᱹᱭ ᱠᱟᱫᱟ ᱦᱮᱸ ᱟᱫᱚ ᱜᱚᱢᱠᱮ ᱱᱤᱛᱚᱜ ᱫᱚ ᱪᱮᱫᱠᱟ ᱢᱟᱱᱮ ᱱᱟᱦᱮᱞ ᱢᱟᱱᱮ ᱡᱟᱦᱟᱸ ᱰᱟᱺᱝᱨᱤ ᱱᱟᱦᱮᱸᱞ ᱠᱤ ᱡᱟᱦᱟᱸ ᱠᱟᱬᱟ ᱱᱟᱦᱮᱞ ᱚᱱᱠᱟ ᱵᱷᱟᱵ ᱛᱮ ᱫᱚ ᱱᱤᱛᱚᱜ ᱫᱚ ᱵᱟᱝ ᱠᱚ ᱥᱤᱭ ᱮᱟ, ᱟᱫᱚ ᱚᱱᱮ ᱡᱟᱦᱟᱸ ᱵᱤᱱ ᱟᱵᱤᱱ ᱞᱟᱹᱭᱮᱫᱟ ᱡᱚᱢᱮ ᱥᱩᱠᱷᱟᱹᱞᱤ ᱠᱟᱱᱟ ᱠᱚ ᱦᱮᱸ ᱥᱮ ᱵᱟᱝ ᱛᱟᱦᱚᱞᱮ ᱚᱱᱠᱟ ᱛᱟᱞᱟᱛᱮ ᱟᱹᱞᱤᱧ ᱦᱚᱸ ᱢᱤᱫ ᱵᱟᱨ ᱠᱟᱛᱷᱟ ᱞᱤᱧ ᱞᱟᱹᱭᱟᱜ ᱠᱟᱱᱟ ᱢᱟᱱᱮ ᱡᱮᱢᱚᱱ ᱱᱮᱛᱟᱨ ᱫᱚ ᱜᱚᱝᱠᱮ ᱤᱭᱟᱹ ᱤᱭᱟᱹ ᱡᱩᱜᱽ ᱥᱮ ᱛᱟᱦᱚᱞᱮ ᱟᱫᱚ ᱚᱱᱟ ᱴᱨᱟᱠᱴᱚᱨ ᱠᱚ ᱡᱮᱱᱛᱮᱫᱚ ᱩᱵᱩᱜ ᱟᱡᱠᱱᱟ ᱦᱮ ᱥᱮ ᱵᱟᱝ ᱦᱮᱸ ᱚᱱᱟ ᱦᱤᱥᱟᱹᱵ ᱛᱮ ᱟᱫᱚ ᱡᱮᱢᱚᱱ ᱢᱤᱫ ᱫᱤᱱ ᱛᱮᱜᱮ ᱡᱷᱚᱛᱚ ᱠᱚ ᱜᱩᱰᱜᱩᱰᱟᱣᱹ ᱠᱟᱜ ᱠᱟᱱᱟ ᱦᱮᱸ ᱥᱮ ᱵᱟᱝ
ᱴᱷᱤᱠ
ᱟᱫᱚ ᱚᱱᱟ ᱫᱚ ᱡᱟᱦᱟᱸ ᱞᱟᱸᱜᱟ ᱡᱤᱱᱤᱥ ᱴᱟᱜ ᱚᱱᱟ ᱡᱟᱦᱟᱸ ᱵᱤᱱ ᱞᱟᱹᱭ ᱠᱮᱫᱟ ᱛᱟᱦᱚᱞᱮ ᱢᱟᱹᱱᱢᱤᱭᱟᱜ ᱡᱟᱦᱟᱸ ᱞᱟᱸᱜᱟ ᱠᱚ ᱦᱟᱥᱟ ᱦᱚᱸ ᱚᱱᱟ ᱞᱟᱸᱜᱟ ᱡᱤᱱᱤᱥᱴᱟᱱ ᱞᱟᱹᱭ ᱠᱮᱫᱟ ᱛᱟᱦᱚᱞᱮ ᱚᱱᱟ ᱫᱚ ᱚᱱᱟ ᱥᱚᱢᱚᱭ ᱜᱮ ᱵᱟᱭ ᱢᱟᱱᱮ ᱧᱟᱢ ᱦᱚᱪᱚᱣᱟᱭ ᱠᱟᱱᱟ ᱢᱤᱫᱴᱮᱱ ᱛᱮ ᱡᱚᱛᱚ ᱡᱷᱚᱛᱚ ᱠᱤᱪᱷᱩ ᱡᱩᱫᱤ ᱵᱤᱱ ᱤᱭᱟᱹ ᱭᱟ ᱩᱱᱤ ᱛᱚ ᱟᱨ ᱛᱚ ᱢᱟᱱᱮ ᱡᱤᱨᱟᱹ ᱨᱮᱱᱟᱜ ᱛᱚ ᱥᱚᱢᱚᱭ ᱜᱮ ᱵᱟᱭ ᱧᱟᱢᱫᱟ ᱦᱮᱸ ᱥᱮ ᱵᱟᱝ ᱪᱮᱫ ᱵᱤᱱ ᱞᱟᱹᱭᱟ ᱦᱮᱸ ᱟᱨ ᱩᱱᱠᱩ ᱜᱚᱝᱠᱮ ᱡᱟᱦᱟᱸ ᱞᱮᱸᱰᱮᱫ ᱠᱚ ᱡᱟᱦᱟᱸᱭ ᱩᱱᱠᱩ ᱫᱚ ᱢᱟ ᱚᱱᱟ ᱯᱷᱟᱞ ᱛᱮᱜᱮ ᱠᱚ ᱡᱷᱚᱛᱚ ᱠᱚ ᱤᱭᱟᱹᱜ ᱠᱟᱱᱟ ᱜᱮᱫᱚᱜ ᱠᱟᱱᱟ ᱠᱚ,
ᱴᱷᱤᱠ ᱴᱷᱤᱠ ᱦᱮᱸ ᱦᱮ ᱚᱜ, ᱞᱮᱠᱟ ᱨᱮ ᱤᱱᱠᱟᱹ ᱞᱮᱠᱟ ᱨᱮ ᱚᱱᱟ ᱠᱷᱟᱹᱛᱤᱨ ᱛᱮᱜᱮ ᱢᱮᱱ ᱥᱮ ᱥᱟᱱᱟᱢ ᱠᱚᱴᱷᱮᱱ ᱟᱨᱫᱟᱥ ᱜᱮ ᱛᱟᱦᱮᱱ ᱠᱟᱱᱟ ᱡᱮ ᱡᱟᱦᱟᱸ ᱛᱤᱱᱟᱹᱜ ᱪᱟᱹᱥᱤ ᱦᱚᱯᱚᱱ ᱦᱮᱱᱟᱜ ᱟᱠᱟᱫ ᱵᱚᱱᱟ ᱟᱵᱚ ᱫᱚ ᱡᱚᱛᱷᱟᱛ ᱞᱮᱠᱟᱛᱮ ᱟᱵᱚ ᱪᱟᱥ ᱫᱚ ᱵᱟᱝᱵᱚᱱ ᱵᱟᱰᱟᱭᱟ, ᱚᱠᱟᱴᱟᱜ ᱞᱮᱠᱟᱛᱮ, ᱚᱠᱟᱮ ᱞᱮᱠᱟ ᱵᱷᱟᱵᱛᱮ ᱪᱟᱥ ᱞᱮᱠᱷᱟᱱ ᱟᱵᱚ ᱱᱟᱯᱟᱭ ᱦᱩᱭᱩᱜ ᱛᱟᱵᱚᱱᱟ ᱱᱟᱯᱟᱭ ᱟᱵᱚ ᱡᱚ ᱵᱤᱞᱤ ᱵᱚᱱ ᱧᱟᱢᱟ ᱚᱱᱠᱟ ᱞᱮᱠᱟᱛᱮ ᱟᱵᱚ ᱫᱚ ᱪᱟᱥ ᱫᱚ ᱵᱟᱝ ᱪᱟᱥ ᱦᱩᱭᱩᱜᱼᱟ ᱪᱟᱥ ᱦᱩᱭᱩᱜᱼᱟ ᱢᱤᱫᱴᱟᱝ ᱪᱟᱥ ᱪᱮᱛᱟᱱ ᱦᱚᱛᱚ ᱢᱤᱫᱴᱟᱝ ᱵᱟᱠᱚ ᱞᱟᱹᱭᱟ ᱢᱤᱫᱴᱟᱝ ᱩᱱᱤᱭᱟᱜ ᱟᱭᱟᱜ ᱢᱤᱫᱴᱟᱝ ᱟᱹᱨᱤ ᱦᱮᱱᱟᱜ ᱛᱟᱭᱟ ᱚᱠᱟ ᱟᱹᱨᱤᱛᱮ ᱩᱱᱤ ᱟᱢᱮᱢ ᱪᱟᱥ ᱚᱱᱟ ᱟᱹᱨᱤᱛᱮ ᱟᱡ ᱢᱚᱱ ᱠᱷᱩᱥᱤ ᱵᱟᱠᱚ ᱞᱟᱹᱭᱟ ᱢᱤᱫ ᱦᱚᱲ ᱪᱮᱫ ᱞᱮᱠᱟᱢ ᱥᱟᱡᱟᱣᱮᱭᱟ ᱩᱱᱤ ᱟᱭᱟᱜ ᱢᱚᱱᱮ ᱠᱷᱩᱥᱤ ᱞᱮᱠᱟᱛᱮ ᱥᱟᱡᱟᱣ ᱞᱮᱱᱠᱷᱟᱱ ᱩᱱᱤ ᱦᱚᱸ ᱟᱹᱰᱤ ᱢᱚᱱᱮᱨᱮ ᱨᱟᱹᱥᱠᱟᱹ ᱤᱠᱟᱹᱧ ᱧᱟᱢᱟ ᱱᱚᱝᱠᱟ ᱜᱮ ᱢᱤᱫᱴᱟᱝ ᱦᱚᱲ ᱥᱟᱶᱛᱮ ᱡᱩᱫᱤᱢ ᱛᱩᱞᱩᱡ ᱮᱭᱟ ᱱᱚᱝᱠᱟᱜ ᱜᱮ ᱱᱩᱭ ᱦᱟᱥᱟ ᱦᱚᱸ ᱟᱭᱟᱜ ᱢᱚᱱ ᱠᱷᱩᱥᱤ ᱥᱮ ᱟᱭᱟᱜ ᱢᱚᱱᱮ ᱠᱩᱥᱤ ᱞᱮᱠᱟᱛᱮ ᱡᱩᱫᱤ ᱟᱢᱮᱢ ᱥᱟᱡᱟᱣᱮᱭᱟ ᱛᱚᱵᱮᱱᱟᱜ ᱢᱚᱱᱮ ᱢᱮ ᱟᱢ ᱦᱚᱸ ᱨᱟᱹᱥᱠᱟᱹᱭ ᱮᱢᱟᱢᱟᱭ ᱠᱟᱛᱷᱟ ᱫᱚ ᱱᱮᱜᱼ ᱱᱤᱭᱟᱹ
ᱦᱮ ᱦᱮᱸ ᱟᱫᱚ ᱜᱚᱝᱠᱮ ᱚᱱᱟ ᱦᱮᱸ ᱟᱫᱚ ᱜᱚᱝᱠᱮ ᱚᱱᱟ ᱟᱫᱚ ᱪᱮᱫᱠᱟᱭ ᱫᱟᱵᱚᱱ ᱜᱷᱟᱥ ᱟᱫᱚ ᱡᱚᱠᱷᱚᱱ ᱜᱮ ᱵᱟᱝ ᱜᱩᱡᱩᱜ ᱠᱟᱱᱟ ᱚᱱᱟ ᱞᱟᱦᱟ ᱨᱮᱜᱮ ᱚᱱᱟ ᱱᱮᱛᱟᱨ ᱫᱚ ᱢᱟᱱᱮ ᱠᱤᱴᱱᱟᱥᱚᱠ ᱩᱰᱩᱩᱜ ᱟᱠᱟᱱᱟ ᱦᱮᱸᱥᱮ ᱵᱟᱝ ᱛᱟᱦᱚᱞᱮ ᱜᱷᱟᱥᱢᱚᱨᱟ ᱵᱚᱱ ᱡᱳᱨᱵᱚᱱ ᱮᱢᱟᱜ ᱠᱟᱱᱟ ᱦᱮᱸ ᱥᱮ ᱵᱟᱝ ᱛᱟᱦᱮᱞᱮ ᱟᱹᱵᱤᱱ ᱧᱮᱞ ᱵᱤᱱ ᱡᱟᱦᱟᱸ ᱨᱮ ᱟᱲᱮ ᱨᱮ ᱡᱩᱫᱤ ᱜᱷᱟᱥᱢᱚᱨᱟ ᱵᱤᱱ ᱮᱢᱟᱜᱼᱟ ᱦᱮᱸ ᱥᱮ ᱵᱟᱝ ᱢᱚᱴᱟ ᱟᱲᱮ ᱨᱮᱜᱮᱵᱤᱱ ᱮᱢᱟᱣᱟᱫᱟ ᱫᱚᱢᱮ ᱡᱷᱩᱠ ᱡᱷᱟᱲ ᱠᱟᱱᱟ ᱜᱷᱟᱥ ᱢᱚᱨᱟ ᱵᱤᱱ ᱮᱢᱢᱟᱫᱟ ᱛᱚᱠᱷᱚᱱ ᱫᱚ ᱪᱤᱠᱟᱹᱜ ᱠᱟᱱᱟ ᱚᱱᱟ ᱦᱟᱥᱟ ᱧᱮᱞ ᱵᱤᱱ ᱫᱚ ᱜᱷᱟᱥ ᱜᱩᱡᱩᱜ ᱠᱟᱱ ᱠᱮᱭᱟ ᱢᱟᱱᱮ ᱨᱮᱦᱮᱫ ᱡᱟᱦᱟᱸ ᱢᱟᱱᱮ ᱜᱷᱟᱥ ᱦᱮᱸ ᱥᱮ ᱵᱟᱝ ᱛᱟᱦᱚᱞᱮ ᱚᱱᱟ ᱫᱚ ᱜᱷᱟᱥ ᱛᱚ ᱜᱩᱡᱩᱜ ᱠᱟᱱ ᱜᱮᱭᱟ ᱛᱟᱨᱯᱚᱨᱮ ᱟᱫᱚ ᱫᱚᱢᱮ ᱚᱱᱟ ᱧᱮᱞ ᱢᱮ ᱟᱲᱮ ᱦᱚᱸ ᱧᱮᱞᱢᱮ ᱫᱚᱢᱮ ᱡᱩᱫᱤ ᱫᱟᱜᱟᱭ ᱚᱱᱟ ᱟᱲᱮ ᱧᱮᱞ ᱵᱤᱱ ᱞᱚᱠᱷᱳᱚᱭ ᱵᱤᱱ ᱫᱷᱟᱥᱠᱟᱜᱼᱟ ᱟᱫᱚ
ᱦᱮᱸ ᱦᱩᱭᱩᱜ ᱠᱟᱱ ᱜᱮᱭᱟ ᱛᱚ ᱦᱮᱸ
ᱚᱱᱟ ᱫᱚ ᱵᱩᱡ ᱫᱟᱹᱵᱤᱱ ᱛᱚ ᱛᱟᱦᱚᱞᱮ ᱚᱱᱟ ᱵᱤᱥ ᱨᱮᱱᱟᱜ ᱛᱤᱱᱟᱹᱜ ᱤᱭᱟᱹ ᱠᱷᱢᱚᱛᱟ ᱦᱮᱸ ᱥᱮ ᱵᱟᱝ ᱛᱟᱦᱚᱞᱮ ᱚᱱᱠᱟ ᱢᱚᱛᱚ ᱛᱮ ᱩᱱᱠᱩ ᱛᱟᱦᱚᱞᱮ ᱤᱭᱟᱹᱮ ᱡᱩᱫᱤ ᱦᱟᱥᱟ ᱤᱭᱟᱹ ᱟᱹᱨ ᱨᱮᱵᱤᱱ ᱮᱢᱟᱜᱼᱟ ᱠᱷᱮᱛ ᱨᱮ ᱡᱩᱫᱤ ᱠᱩᱨᱟᱹ ᱵᱤᱱ ᱮᱢᱟ ᱫᱚ ᱯᱩᱨᱟᱹ ᱠᱷᱮᱛ ᱜᱮ ᱛᱟᱦᱚᱞᱮ ᱩᱱᱠᱩ ᱫᱚ ᱯᱩᱨᱟᱹ ᱢᱟᱱᱮ ᱡᱷᱚᱛᱚ ᱡᱟ ᱡᱤᱱᱤᱥ ᱠᱚ ᱛᱟᱦᱮᱱᱟ ᱡᱟᱦᱟᱸᱭ ᱟᱵᱚᱨᱮᱱ ᱢᱟᱱᱮ ᱩᱨᱵᱚᱨᱚᱛᱟ ᱡᱟᱦᱟᱸ ᱠᱚ ᱤᱭᱟᱹ ᱠᱚ ᱢᱮᱱᱟᱜ ᱠᱚᱣᱟ ᱵᱚᱱᱫᱷᱩ ᱠᱚ ᱢᱮᱱᱟᱜ ᱛᱟᱦᱚᱞᱮ ᱩᱱᱠᱩ ᱫᱚ ᱯᱩᱨᱟᱹ ᱠᱚ ᱱᱚᱥᱴᱚ ᱪᱟᱵᱟᱜ ᱠᱟᱱᱟ ᱦᱮ ᱥᱮ ᱵᱟᱝ
ᱮᱠᱵᱟᱨᱮ
ᱦᱮᱸ ᱛᱚᱞ
ᱠᱟᱛᱷᱟ ᱫᱚ ᱤᱱᱟᱹ ᱠᱟᱱ ᱜᱮᱭᱟ ᱥᱮ ᱟᱨ ᱱᱚᱰᱮ ᱡᱟᱦᱟᱸ ᱧᱮᱞ ᱠᱟᱱᱟ ᱡᱮ ᱱᱚᱜᱼᱚᱭ ᱡᱩᱫᱤ ᱞᱟᱦᱟ ᱨᱮᱵᱚᱱ ᱥᱤ ᱜᱚᱡ ᱠᱮᱜᱭᱟ ᱜᱷᱟᱥ ᱥᱮ ᱛᱟᱥᱟᱫ ᱛᱚ ᱚᱱᱟ ᱞᱮᱠᱟᱨᱮ ᱟᱵᱚ ᱫᱚ ᱦᱮᱲᱦᱮᱫ ᱦᱚᱸ ᱩᱠᱱᱟᱹᱜ ᱵᱟᱝ ᱦᱮᱲᱦᱮᱫ ᱦᱩᱭ ᱠᱚᱜ ᱛᱟᱵᱚᱱᱟ ᱦᱚᱸ ᱟᱵᱚ ᱡᱩᱫᱤ ᱴᱟᱴᱠᱟ ᱟᱵᱚ ᱫᱚᱵᱚᱱ ᱥᱤᱭᱟᱵᱚᱱ ᱞᱚᱥᱚᱫ ᱟᱵᱚᱱ ᱪᱟᱱ ᱠᱟᱛᱮ ᱥᱚᱸᱜᱮ ᱛᱮᱵᱚᱱ ᱨᱚᱦᱚᱭᱟᱵᱚᱱ ᱚᱱᱟ ᱫᱚ ᱚᱱᱮ ᱡᱟᱦᱟᱸ ᱞᱚᱥᱚᱫ ᱤᱭᱟᱹ ᱦᱟ ᱛᱟᱥᱟᱫ ᱞᱚᱥᱚᱫ ᱨᱮ ᱥᱟᱯᱷᱟ ᱮᱥᱮᱫ ᱠᱚᱜᱼᱟ ᱛᱚ ᱚᱱᱟ ᱫᱚ ᱥᱟᱨ ᱟᱨᱦᱚᱸ ᱮᱢᱟᱜ ᱟᱥᱮ ᱨᱚᱦᱚᱭ ᱚᱠᱛᱚ ᱛᱟᱦᱞᱮ ᱥᱟᱨᱮᱡ ᱮᱢᱟᱜ ᱠᱷᱟᱱ ᱫᱚ ᱟᱨᱦᱚᱸ ᱩᱱᱤ ᱛᱟᱥᱟᱵ ᱫᱚ ᱟᱹᱰᱤ ᱪᱮᱦᱨᱟ ᱞᱮᱜᱮᱡ ᱞᱮᱜᱮᱡ ᱡᱟᱹᱞᱤ ᱜᱟᱹᱫᱷᱟᱹᱨᱤ ᱞᱮᱜᱮ ᱡᱮᱞ ᱦᱚᱪᱚᱭᱟ ᱴᱷᱤᱠ ᱥᱮ ᱚᱱᱠᱟ ᱞᱮᱠᱟ ᱫᱟᱫᱟ ᱦᱮᱲᱦᱮᱫ ᱥᱚᱢᱚᱭ ᱦᱟᱜ ᱟᱫᱚ ᱢᱚᱱᱮ ᱡᱤᱣᱤ ᱠᱚᱦᱚᱸ ᱟᱹᱛᱨᱩᱧ ᱜᱮᱢ ᱟᱹᱭᱠᱟᱹᱣᱟ᱾ ᱥᱟᱨ ᱫᱚᱢᱮ ᱛᱟᱥᱟᱫ ᱠᱟᱱᱟ
ᱦᱮᱸ
ᱛᱟᱦᱚᱞᱮ ᱤᱱᱟᱹ ᱞᱮᱠᱟᱨᱮ ᱡᱩᱫᱤ ᱞᱟᱦᱟ ᱞᱟᱦᱟᱨᱮ ᱟᱵᱚ ᱵᱚᱱ ᱥᱤ ᱨᱚᱦᱚᱲ ᱠᱟᱛᱮᱫ ᱦᱚᱭᱚᱝ ᱠᱟᱜ ᱠᱟᱛᱮᱫ ᱦᱟᱥᱟ ᱦᱚᱸ ᱱᱟᱯᱟᱭ ᱛᱟᱦᱮᱸ ᱠᱚᱜᱼᱟ ᱟᱨ ᱚᱸᱰᱮ ᱧᱮᱞ ᱠᱟᱱᱟ ᱴᱟᱠᱴᱟᱨ ᱛᱮ ᱥᱤᱭᱟᱜ ᱫᱚ ᱠᱷᱟᱹᱞᱤ ᱜᱷᱟᱥ ᱜᱮ ᱨᱟ
ᱦᱩᱸ ᱦᱮᱸ ᱦᱮᱸ ᱜᱷᱟᱥ,
ᱟᱨ ᱞᱚᱥᱚᱫ ᱫᱚ ᱱᱟᱥᱮᱱᱟᱜ ᱦᱳᱭᱛᱳ ᱢᱤᱫ ᱠᱟᱹᱴᱩᱵ ᱰᱩᱵᱩᱡ ᱞᱮᱠᱟ ᱞᱚᱥᱚᱫᱚᱜᱼᱟ᱾ ᱤᱱᱟᱹ ᱞᱮᱠᱟᱨᱮ ᱢᱮᱱ ᱱᱟᱦᱮᱞ ᱛᱮᱱᱟᱜ ᱞᱚᱥᱚᱫ ᱡᱟᱦᱟᱸ ᱡᱟᱦᱟᱸ ᱫᱚ ᱜᱚᱱᱴᱷᱤᱲ ᱵᱟᱨᱟᱵᱟᱨᱤ ᱟᱢᱮᱢ
ᱦᱮ ᱞᱚᱥᱚᱫᱚᱜ ᱦᱮᱸ ᱦᱮᱸ ᱦᱮᱸ
ᱚᱱᱠᱟ ᱠᱟᱛᱮᱜ ᱚᱱᱟ ᱠᱷᱟᱹᱛᱤᱨ ᱛᱮᱜᱮ ᱢᱮᱱ ᱡᱮ ᱥᱟᱹᱨᱤᱜᱮ ᱟᱵᱚ ᱥᱮᱫᱟᱭ ᱡᱩᱜᱽ ᱨᱮ ᱡᱩᱫᱤ ᱥᱮᱫᱟᱭ ᱞᱮᱠᱟᱛᱮ ᱡᱩᱫᱤ ᱟᱵᱚ ᱦᱮᱸ ᱥᱟᱨ ᱨᱟᱱ ᱢᱩᱨᱜᱟᱹᱱ ᱫᱚ ᱮᱢ ᱞᱟᱹᱠᱛᱤ ᱠᱟᱱ ᱜᱮᱭᱟ ᱨᱳᱜᱽ ᱟᱡᱟᱨ ᱫᱤᱱ ᱠᱟᱱᱟ ᱟᱢ ᱡᱩᱫᱤᱢ ᱞᱟᱹᱭᱟ ᱡᱮ ᱱᱤᱛ ᱱᱤᱛᱚᱜ ᱟᱜ ᱫᱤᱱᱨᱮ ᱤᱧᱟᱹᱜ ᱥᱟᱨ ᱠᱚ ᱥᱮ ᱨᱟᱱ ᱠᱚ ᱵᱟᱹᱧ ᱮᱢᱟ ᱚᱱᱠᱟ ᱛᱚ ᱟᱨ ᱵᱟᱝ ᱦᱩᱭᱩᱜᱼᱟ
ᱵᱟᱝ ᱦᱩᱭᱩᱜᱼᱟ ᱵᱟᱝ ᱦᱩᱭᱩᱜᱼᱟ ᱦᱚᱸ
ᱚᱱᱟ ᱠᱚᱫᱚ ᱞᱟᱜᱟᱜ ᱜᱮᱭᱟ ᱢᱮᱱᱠᱷᱟᱱ ᱟᱨᱦᱚᱸ ᱱᱟᱥᱮᱱᱟᱜ ᱡᱟᱦᱟᱸ ᱞᱮᱠᱟᱛᱮ ᱱᱟᱯᱟᱭ ᱦᱩᱭ ᱫᱟᱲᱮᱭᱟᱜᱼᱟ ᱥᱮ ᱱᱟᱯᱟᱭ ᱡᱚ ᱵᱤᱞᱤ ᱧᱟᱢ ᱫᱟᱲᱮᱭᱟᱜᱼᱟ ᱤᱱᱠᱟᱹ ᱞᱮᱠᱟᱛᱮᱜᱮ ᱟᱵᱚ ᱫᱚ ᱨᱤᱠᱟᱹᱭ ᱦᱩᱭᱩᱜ
ᱦᱮᱸ ᱦᱮᱸ ᱦᱮᱸ ᱦᱮᱸ ᱟᱫᱚ ᱜᱚᱢᱠᱮ ᱤᱭᱟᱹ ᱛᱟᱦᱚᱞᱮ ᱟᱯᱮ ᱥᱮᱫ ᱫᱚ ᱢᱟᱱᱮ ᱦᱩᱲᱩ ᱠᱚᱫᱚ ᱛᱤᱱ ᱵᱟᱨ ᱯᱮ ᱪᱟᱥᱟ?
ᱵᱟᱨ ᱫᱷᱟᱣ
ᱚ ᱟᱨᱚ ᱢᱮᱱᱮᱫᱟᱹᱧ ᱜᱚᱝᱠᱮ ᱛᱟᱦᱮ ᱦᱮᱸ ᱦᱮᱸ ᱞᱟᱹᱭ ᱵᱤᱱ ᱢᱮᱱ ᱫᱟᱹᱧ ᱜᱚᱝᱠᱮ ᱛᱟᱦᱚᱞᱮ ᱤᱭᱟᱹ ᱦᱚᱲᱚ ᱵᱟᱫᱮ ᱥᱚᱵᱽᱡᱤ ᱠᱚᱦᱚᱸ ᱯᱮ ᱪᱟᱥᱟ?
ᱦᱮᱸ ᱚᱱᱟ ᱫᱚ ᱵᱟᱲᱜᱮ ᱫᱷᱟᱨᱜᱮ ᱠᱚᱨᱮ
ᱚ ᱟᱫᱚ ᱵᱟᱝ ᱜᱚᱝᱠᱮ ᱟᱠᱷᱨᱤᱧ ᱞᱮᱠᱟ ᱫᱚ ᱵᱟᱝ
ᱵᱟᱝ ᱵᱟᱝ
ᱚ ᱦᱮ ᱛᱚ
ᱟᱫᱚ ᱟᱹᱠᱷᱨᱤᱧ ᱞᱮᱠᱟ ᱛᱮᱫᱚ ᱱᱟᱱᱛᱮ ᱱᱚᱣᱟ ᱠᱚ ᱛᱟᱯᱚᱨᱮ ᱠᱷᱚᱥᱞᱟ ᱦᱮᱱᱟᱜ ᱠᱟᱫᱟ ᱛᱩᱲᱤ ᱦᱮᱱᱟᱜ ᱠᱟᱫᱟ
ᱦ
ᱚᱱᱟ ᱦᱩᱭᱩᱜ ᱠᱟᱱᱟ ᱢᱮᱱ ᱠᱟᱛᱷᱟ ᱟᱫᱚ ᱚᱱᱟ ᱠᱚ ᱠᱷᱟᱹᱛᱤᱨ ᱛᱮᱜᱮ ᱟᱫᱚ ᱟᱞᱩ ᱠᱚ ᱡᱟᱦᱟᱸ ᱠᱚᱨᱮ ᱧᱮᱞᱚᱜᱚᱜ ᱠᱟᱱᱟ ᱡᱮ ᱱᱚᱱᱛᱮ ᱫᱚ ᱟᱞᱩ ᱵᱟᱹᱱᱩᱜᱼᱟ ᱚᱱᱠᱟ ᱞᱮᱠᱟᱛᱮ ᱚᱱᱟ ᱠᱚᱨᱮ ᱫᱚ ᱟᱞᱩ ᱠᱚᱦᱚᱸ ᱨᱚᱦᱚᱭ ᱦᱩᱭᱩᱜ ᱠᱟᱱ ᱜᱮᱭᱟ ᱾
ᱚ ᱦᱚᱸ ᱜᱚᱝᱠᱮ ᱛᱟᱦᱚᱞᱮ ᱤᱭᱟᱹ ᱢᱟᱱᱮ ᱟᱹᱞᱩ ᱠᱚᱫᱚ ᱢᱟᱱᱮ ᱪᱤᱠᱟᱼᱟ ᱚᱲᱟᱜ ᱡᱚᱢ ᱞᱮᱠᱟ ᱜᱮᱯᱮ ᱞᱚ ᱨᱚᱦᱚᱭᱟ?
ᱮᱸ ᱚᱲᱟᱜ ᱡᱚᱢ ᱫᱚ ᱵᱟᱝ ᱵᱤᱜᱷᱟᱹ ᱠᱷᱟᱱᱮᱠ ᱜᱮ ᱨᱚᱦᱚᱭ ᱢᱟᱱᱮ ᱛᱚ ᱚᱲᱟᱜ ᱠᱷᱚᱱᱟᱜ ᱫᱚ ᱟᱹᱰᱤ ᱥᱟᱸᱜᱮ ᱜᱮ ᱦᱩᱭᱩᱜᱼᱟ ᱚᱱᱟ ᱫᱚ ᱦᱮᱸ ᱩᱱᱟᱹᱜ ᱫᱚ ᱢᱚᱴᱟᱢᱩᱴᱤ ᱟᱨᱠᱤ ᱫᱚᱢᱮ ᱵᱟᱝ ᱨᱮᱦᱚᱸ ᱱᱟᱥᱮᱱᱟᱜ ᱱᱮ ᱦᱟᱹᱞᱤ ᱞᱮ ᱨᱤᱠᱟᱹᱭᱮᱫᱟ
ᱦᱮᱸ-ᱮᱸ᱾
ᱥᱮᱫ ᱫᱚ ᱩᱱᱟᱹᱜ ᱫᱷᱟᱨᱮ ᱵᱟᱝ ᱩᱱᱟᱹᱜ ᱫᱚ ᱵᱟᱠᱚ ᱪᱟᱥ ᱛᱟᱦᱮᱸᱜᱼᱟ ᱞᱟᱛᱟᱨ ᱥᱮᱫ ᱠᱚ ᱪᱟᱥ ᱛᱟᱦᱮᱸᱜ ᱟᱫᱚ ᱩᱱᱠᱩ ᱧᱮᱞ ᱧᱮᱞ ᱛᱮ ᱦᱟᱥᱟ ᱠᱚ ᱪᱮᱫ ᱞᱮᱠᱟ ᱠᱟ ᱠᱟᱛᱮᱫ ᱵᱟᱹᱞᱤ ᱧᱚᱜ ᱦᱚᱪᱚᱭ ᱦᱩᱭᱩᱜᱼᱟ ᱚᱱᱟ ᱠᱚ ᱩᱭᱦᱟᱹᱨ ᱵᱷᱟᱵᱽᱱᱟ ᱠᱟᱛᱮᱫ ᱜᱮ ᱟᱨᱠᱤ, ᱨᱚᱦᱚᱭ ᱠᱟᱹᱢᱤ ᱫᱚ ᱮᱛᱚᱦᱚᱵ ᱠᱮᱜ
ᱦᱟᱸ ᱦᱟᱸ ᱟᱸ ᱾ ᱦᱮᱸᱚᱝᱠᱟ ᱟᱫᱚ ᱢᱟᱱᱮ ᱧᱮᱞ ᱥᱮᱬᱟ ᱜᱮᱛᱚ ᱡᱚᱛᱚ ᱡᱷᱚᱛ ᱛᱚ ᱡᱤᱱᱤᱥ ᱫᱚ ᱦᱮᱸ ᱥᱮ ᱵᱟᱝ ᱦᱮᱸ ᱟᱫᱚ ᱵᱟᱵᱤᱱ ᱦᱮᱸ ᱵᱟᱹᱵᱤᱱ ᱧᱮᱞᱫᱟ ᱛᱟᱯᱚᱨᱮ ᱛᱟᱦᱚᱞᱮ ᱚᱱᱟ ᱛᱚ ᱵᱟᱹᱵᱤᱱ ᱴᱷᱤᱠ ᱵᱩᱡ ᱫᱟᱲᱮᱭᱟᱜᱼᱟ ᱦᱮᱸ
ᱦᱮᱸ ᱮᱸ
ᱟᱨ ᱧᱮᱞ ᱠᱟᱛᱮ ᱡᱟᱦᱟᱸ ᱥᱮᱲᱟ ᱚᱱᱟ ᱫᱚ ᱢᱟᱱᱮ ᱚᱱᱟ ᱫᱚ ᱢᱟᱱᱮ ᱛᱟᱦᱮᱱ ᱜᱮᱭᱟ ᱟᱵᱤᱱᱟᱜ ᱤᱭᱟᱹᱨᱮ ᱦᱮᱸ ᱥᱮ ᱵᱟᱝ ᱚᱱᱟ ᱵᱟᱝ ᱪᱟᱵᱟᱜᱼᱟ ᱚᱱᱟ ᱫᱚ᱾
ᱴᱷᱤᱠ ᱠᱟᱛᱷᱟ ᱫᱚ ᱤᱱᱟᱹ ᱜᱮ ᱾ ᱠᱟᱱᱟ ᱥᱮ ᱟᱵᱚ ᱫᱚ ᱧᱮᱞᱟᱵᱚᱱ ᱤᱱᱟᱹ ᱞᱮᱠᱟᱛᱮ ᱟᱵᱚᱣᱟᱜ ᱵᱨᱮᱱ ᱨᱮ ᱟᱵᱚ ᱵᱚᱱ
ᱦᱟᱸᱻ
ᱵᱟᱹᱭᱥᱟᱹ ᱟᱵᱚᱱ ᱜᱤᱫᱽᱭᱟᱹ ᱟᱵᱚᱱ ᱢᱚᱡᱽ ᱫᱷᱟᱨᱟᱛᱮ ᱾ ᱪᱮᱫ ᱞᱮᱠᱟ ᱪᱮᱫ ᱵᱟᱝ ᱛᱤᱱ ᱚᱠᱛᱚ ᱪᱮᱫ ᱞᱮᱠᱟ ᱮᱢ ᱦᱩᱭᱩᱜᱼᱟ ᱵᱟᱝ ᱮᱢ ᱦᱩᱭᱩᱜᱼᱟ ᱤᱱᱟᱹᱜ ᱥ ᱥᱮ ᱤᱧ ᱞᱟᱹᱭᱫᱟᱹᱧ ᱡᱩᱫᱤ ᱢᱤᱫᱴᱟᱝ ᱰᱟᱠᱛᱟᱨ ᱜᱮ ᱧᱮᱞᱚᱜᱚᱜᱼᱟ ᱡᱩᱫᱤ ᱠᱷᱟᱹᱞᱤ ᱛᱷᱤᱨ ᱛᱷᱤᱭᱳᱨᱤ ᱜᱮᱵᱚᱱ ᱯᱟᱲᱦᱟᱣ ᱦᱚᱪᱠᱮᱭᱟ ᱯᱮᱠᱴᱤᱠ ᱠᱮᱞ ᱡᱩᱫᱤ ᱩᱱᱤ ᱵᱟᱭ ᱠᱚᱨᱟᱣ ᱠᱮᱭᱟᱭ ᱥᱮ ᱵᱟᱭ ᱧᱮᱞ ᱠᱮᱭᱟᱭ ᱩᱱᱤᱜ ᱛᱤᱥ ᱨᱮᱦᱚᱸ ᱡᱚᱛᱷᱟᱛ ᱰᱟᱠᱛᱟᱨ ᱞᱮᱠᱟ ᱛᱮᱫᱚ ᱵᱟᱝ ᱮ ᱦᱳᱭ ᱠᱚᱜ-ᱟᱭ᱾
ᱦᱮᱸ ᱟᱫᱚ ᱦᱮᱸ ᱟᱫᱚ ᱯᱟᱲᱦᱟᱣ ᱠᱟᱛᱮᱜ ᱫᱚ ᱟᱫᱚ ᱛᱤᱱᱟᱹᱜ ᱴᱟ ᱵᱟᱭ ᱧᱟᱢ ᱠᱮᱫ ᱛᱷᱤᱭᱳᱨᱤ ᱨᱮᱜᱮ ᱛᱚ ᱢᱮᱱ ᱥᱮ ᱜᱚᱢᱠᱮ ᱦᱮᱸ ᱥᱮ ᱵᱟᱝ? ᱡᱟᱦᱟᱸᱜ ᱡᱟᱦᱟᱸᱭ ᱢᱟᱹᱭ ᱵᱟᱹᱵᱩ ᱛᱟᱠᱚ ᱜᱚᱢᱠᱮ ᱡᱟᱦᱟᱸᱭ ᱠᱚᱢᱯᱤᱭᱩᱴᱟᱨ ᱠᱚᱠᱚ ᱥᱮᱬᱟ ᱟᱠᱚ ᱠᱟᱱᱟ, ᱢᱮᱱᱛᱚ ᱟᱠᱚ ᱫᱚ ᱤᱭᱟᱹ ᱜᱮ ᱦᱮᱸ
ᱚᱠᱚ ᱡᱩᱫᱤ ᱠᱚᱢᱯᱤᱭᱴᱟᱨ ᱜᱮ ᱵᱟᱠᱚ ᱥᱟᱵ ᱟᱠᱚ
ᱦᱮᱸ ᱦᱮᱸ ᱦᱳᱭ ᱦᱳᱭ ᱚᱱᱟᱜᱮ ᱵᱮᱯᱟᱨ ᱫᱚ ᱾
ᱦ ᱰᱮᱯᱷᱤᱱᱮᱥᱚᱱ ᱴᱷᱤᱠᱮ ᱮᱢ ᱫᱟᱲᱮᱭᱟᱜᱼᱟᱭ ᱡᱟᱦᱟᱸ ᱫᱚᱵᱚᱱ ᱢᱮᱛᱟᱜ ᱠᱟᱱ ᱫᱚ ᱟᱨ ᱢᱮᱱᱠᱷᱟᱱ ᱚᱱᱟ ᱠᱚᱨᱟᱣ ᱠᱟᱛᱮ ᱡᱩᱫᱤ ᱟᱢ ᱦᱚᱴᱟᱛᱮᱢ ᱩᱫᱩᱜ ᱦᱚᱪᱚᱭ ᱡᱮ ᱢᱟ ᱟᱢ ᱩᱫᱩᱜ ᱟᱹᱧ ᱢᱮ, ᱩᱱᱤ ᱯᱟᱸᱧᱡᱟ ᱧᱟᱢ ᱛᱮᱜᱮ ᱢᱩᱥᱠᱤᱞᱚᱜ-ᱟᱭ ᱾ ᱢᱮᱱ ᱠᱟᱛᱷᱟ ᱫᱚ ᱱᱮᱜ ᱱᱤᱭᱟᱹ ᱠᱟᱛᱷᱟ ᱠᱟᱱᱟ ᱥᱮ ᱚᱱᱟ ᱫᱚᱠᱚ ᱞᱟᱹᱭᱟ ᱡᱮ ᱛᱷᱤᱭᱳᱨᱤ ᱥᱟᱶᱛᱮ ᱯᱨᱮᱠᱴᱤ ᱴᱤᱠᱮᱞ ᱫᱚ ᱮᱠᱟᱞ ᱞᱟᱹᱠᱛᱤ ᱠᱟᱱ ᱜᱮᱛᱟᱵᱚᱱᱟ ᱴᱷᱤᱠ ᱥᱮ?
ᱮᱠᱫᱚᱢ ᱴᱷᱤᱠ ᱛᱟᱦᱚᱞᱮ ᱜᱚᱢᱠᱮ ᱢᱟ ᱥᱚᱢᱚᱭ ᱠᱚᱫᱚ ᱟᱭᱢᱟ ᱜᱮ ᱦᱳᱭ ᱵᱟᱲᱟᱭᱮᱱᱟ᱾